ᱦᱮᱞᱳ
ᱦᱮᱸ ᱟᱸᱡᱚᱢᱚᱜ ᱠᱟᱱᱟ? ᱟᱸᱡᱚᱢᱚᱜ ᱠᱟᱱᱟ?
ᱦᱳᱭ ᱦᱳᱭ ᱱᱤᱛ ᱱᱟ ᱟᱱᱛᱚᱱᱟ᱾
ᱦᱮᱸ ᱱᱤᱛ
ᱟᱸᱡᱚᱢᱚᱜ ᱠᱟᱱᱟ᱾
ᱟᱪᱪᱷᱟ ᱟᱫᱚ
ᱦᱳᱭ ᱞᱟᱹᱭ ᱢᱮ ᱟᱸᱡᱚᱢ ᱱᱤᱛᱚᱜ ᱫᱚ ᱪᱮᱫ ᱴᱚᱯᱤᱠ ᱛᱮᱞᱟᱝ ᱜᱚᱞᱯ
ᱱᱮᱛᱟᱨ ᱢᱟ ᱠᱟᱹᱴᱤᱡ ᱚᱱᱮ ᱟ ᱱᱤᱛᱚᱜ ᱡᱟᱦᱟᱸ ᱴᱚᱯᱤᱠ ᱤᱫᱤ ᱠᱟᱛᱮᱜ ᱞᱟᱝ ᱨᱚᱯᱚᱲᱟ ᱚᱱᱟ ᱫᱚ ᱦᱩᱭᱩᱜ ᱠᱟᱱᱟ, ᱵᱟᱯᱞᱟ ᱤᱫᱤ ᱠᱟᱛᱮᱜ ᱞᱟᱹᱭ ᱜᱟᱱᱚᱜᱼᱟ ᱵᱟᱯᱞᱟ ᱨᱮᱱᱟᱜ ᱡᱟᱦᱟᱸ ᱯᱳᱭᱞᱳ ᱨᱮ ᱡᱟᱦᱟᱸ ᱠᱟᱹᱢᱤ ᱡᱟᱦᱟᱸᱭ ᱠᱟᱹᱢᱤᱭᱟ ᱩᱱᱤ ᱤᱫᱤ ᱠᱟᱛᱮᱜ ᱢᱮᱱ ᱫᱚ ᱨᱟᱭᱵᱟᱨ,
ᱢᱟᱱᱮ ᱨᱟᱭᱵᱟᱨᱤᱡ ᱨᱟᱭᱵᱟᱨᱤᱡ ᱤᱫᱤ ᱠᱟᱛᱮ ᱮᱢ ᱞᱟᱹᱭ ᱚᱪᱚᱭᱮᱫᱟ ᱥᱮ?
ᱦᱳᱭ ᱨᱟᱭᱵᱟᱨᱤᱡ ᱤᱫᱤ ᱠᱟᱛᱮᱜ᱾
ᱦᱚᱜ ᱦᱳᱭ ᱦᱳᱭ᱾
ᱟᱫᱚ ᱵᱟᱯᱞᱟ ᱨᱮᱫᱚ ᱢᱮᱱᱫᱚ᱾ ᱡᱟᱦᱟᱸ ᱧᱮᱞ ᱧᱮᱯᱮᱞ ᱠᱟᱛᱮᱜ ᱵᱟᱯᱞᱟ ᱡᱟᱦᱟᱸ ᱫᱚᱠᱚ ᱞᱟᱹᱭᱮᱜᱼᱟ, ᱫᱩᱣᱟᱹᱨ ᱵᱟᱯᱞᱟ᱾ ᱟ ᱚᱠᱚᱭ ᱠᱚᱫᱚ ᱠᱚ ᱞᱟᱹᱭ ᱜᱮᱭᱟ ᱱᱚᱣᱟ ᱫᱚ,
ᱟᱨ ᱥᱟ ᱦᱮᱸ ᱦᱮᱞᱳ᱾
ᱦᱳᱭ ᱦᱮᱸ
ᱢᱮᱱᱫᱟᱹᱧ ᱡᱮ ᱱᱚᱣᱟ ᱫᱚ ᱥᱟᱨ ᱥᱟᱹᱜᱩᱱ ᱵᱟᱯᱞᱟ ᱦᱚᱸᱛᱚ ᱠᱚ ᱧᱢᱮᱱ ᱜᱮᱭᱟ, ᱢᱮᱱᱫᱟᱹᱧ ᱡᱮ ᱱᱚᱣᱟ ᱫᱚ ᱥᱟᱨ ᱥᱟᱹᱜᱩᱱ ᱵᱟᱯᱞᱟ ᱦᱚᱸᱛᱚ ᱠᱚ ᱢᱮᱛᱟᱜ ᱜᱮᱭᱟ ᱥᱮ?
ᱦᱳᱭ ᱟᱭᱢᱟ ᱴᱚᱴᱷᱟᱨᱮ ᱟᱭᱢᱟ ᱞᱮᱠᱟ ᱠᱚ ᱞᱟᱹᱭᱟ ᱚᱠᱚᱭ ᱠᱚᱫᱚ ᱠᱚ ᱞᱟᱹᱭᱟ ᱫᱩᱣᱟᱹᱨ ᱵᱟᱯᱞᱟ ᱚᱠᱚᱭ ᱠᱚᱫᱚ ᱠᱚ ᱞᱟᱹᱭᱟ ᱥᱟᱨ ᱥᱟᱹᱜᱩᱱ ᱵᱟᱯᱞᱟ ᱟᱨᱦᱚᱸ ᱚᱠᱚᱭ ᱠᱚᱫᱚ ᱠᱚ ᱞᱟᱹᱭᱟ ᱱᱚᱝᱠᱟ ᱥᱤᱨᱤᱵᱟᱹᱨᱤ ᱵᱟᱯᱞᱟ ᱥᱮ ᱚᱠᱟ ᱞᱮᱠᱟ ᱠᱚ ᱞᱟᱹᱭᱟ ᱟᱫᱚ ᱴᱚᱴᱷᱟ ᱞᱮᱠᱟ ᱚᱱᱠᱟ ᱠᱚ ᱞᱟᱹᱭᱟ ᱟᱨᱠᱤ ᱾
ᱟᱪᱪᱷᱟ ᱟᱪᱪᱷᱟ
ᱟᱫᱚ ᱡᱤᱱᱤᱥ ᱫᱚ ᱢᱤᱫ ᱜᱮᱭᱟ ᱧᱩᱛᱩᱢ ᱫᱚ ᱵᱷᱮᱜᱟᱨ ᱨᱮᱦᱚᱸ ᱾
ᱵᱷᱮᱜᱟᱨ ᱨᱮ ᱦᱚᱸ ᱟᱪᱪᱷᱟ ᱟᱪᱪᱷᱟ
ᱦᱮᱸ ᱟᱫᱚ ᱦᱚᱜᱼᱚᱭ ᱡᱮ ᱢᱤᱫᱴᱮᱱ ᱵᱟᱯᱞᱟ ᱡᱚᱲᱟᱣ ᱨᱮ ᱨᱟᱭᱵᱟᱨᱟᱜ ᱪᱮᱫ ᱠᱚ ᱠᱟᱹᱢᱤᱭᱟᱭ? ᱚᱱᱟ ᱠᱚ ᱤᱫᱤ ᱠᱟ ᱠᱟᱛᱮᱜ ᱜᱮ ᱠᱟᱹᱴᱤᱡ ᱞᱟᱝ ᱜᱚᱞᱯᱚᱭᱟ ᱾
ᱜᱚᱞᱯᱚᱭᱟ ᱟᱪᱪᱷᱟ ᱛᱚᱵᱮ ᱠᱷᱟᱱ ᱤᱧ ᱠᱟᱹᱴᱤᱡ ᱠᱟᱹᱴᱤᱡ ᱤᱧ ᱞᱟᱹᱭ ᱞᱟᱦᱟ ᱞᱮᱜᱮ ᱨᱟᱭᱵᱟᱨᱤᱡᱼᱟᱜ ᱢᱟᱱᱮ ᱪᱮᱫ ᱠᱚ ᱠᱟᱹᱢᱤ ᱾ ᱴᱷᱤᱠ ᱜᱮᱭᱟ ᱾ ᱢᱟᱱᱮ ᱤᱧ ᱡᱟᱦᱟᱸ ᱞᱮᱠᱟᱧ ᱧᱮᱞ ᱟᱠᱟᱫᱟ ᱡᱟᱦᱟᱸ ᱞᱮᱠᱟᱧ ᱵᱟᱰᱟᱭᱟ ᱚᱱᱟ ᱴᱩᱠᱩ ᱜᱤᱧ ᱞᱟᱹᱭᱟ ᱢᱟ ᱢᱟᱱᱮ ᱡᱟᱦᱟᱸ ᱫᱩᱣᱟᱹᱨ ᱵᱟᱯᱞᱟᱢ ᱞᱟᱹᱭ ᱠᱮᱫᱟ ᱥᱮ ᱥᱟᱨ ᱥᱟᱹᱜᱩᱱ ᱵᱟᱯᱞᱟ ᱡᱟᱦᱟᱸ ᱚᱱᱟ ᱨᱮᱫᱚ ᱯᱩᱭᱞᱩ ᱛᱮᱫᱚ ᱨᱟᱭᱵᱟᱨᱤᱡ ᱫᱚ ᱮᱠᱟᱞ ᱩᱱᱤᱭᱟᱜ ᱠᱟᱹᱢᱤ ᱫᱚ ᱱᱚᱰᱮ ᱫᱚ ᱟᱹᱰᱤ ᱢᱟᱲᱟᱝ ᱜᱮᱛᱟᱭᱟ ᱥᱮ ᱱᱚᱣᱟ ᱵᱟᱯᱞᱟ ᱨᱮᱫᱚ
ᱦᱮᱸ
ᱟᱫᱚ ᱦᱩᱭᱩᱜ ᱠᱟᱱᱟ ᱟᱨ ᱩᱱᱤ ᱨᱟᱭᱵᱟᱨᱤᱡ ᱫᱚ ᱨᱟᱭᱵᱟᱨᱤᱡ ᱫᱚ ᱫᱷᱚᱨᱚ ᱟᱭᱢᱟ ᱟᱭᱢᱟ ᱟᱭᱢᱟ ᱴᱚᱴᱷᱟ ᱟᱭᱢᱟ ᱟᱛᱩ ᱟᱭᱢᱟ ᱫᱤᱥᱚᱢ ᱠᱚ ᱫᱟᱬᱟᱱᱟ ᱾ ᱫᱟᱬᱟ ᱫᱟᱲᱟᱛᱮ ᱦᱚᱭᱛᱳ ᱟᱫᱚ ᱦᱟᱸᱰᱮ ᱢᱤᱫᱴᱮᱱ ᱠᱩᱲᱤᱭ ᱧᱮᱞ ᱦᱚᱴᱚ ᱠᱟᱫᱮᱭᱟ ᱟᱹᱰᱤ ᱢᱚᱸᱡᱽ ᱯᱷᱟᱞᱱᱟ ᱛᱟᱠᱚ ᱨᱮᱱ ᱟᱵᱟᱨ ᱱᱚᱛᱮ ᱯᱷᱟᱞᱱᱟ ᱛᱟᱠᱨᱮᱱ ᱠᱚᱲᱟᱭ ᱧᱮᱞ ᱟᱠᱟᱫᱮᱭᱟ ᱢᱚᱸᱡᱽ ᱜᱮ ᱴᱷᱤᱠᱜᱮᱭᱟ ᱟᱫᱚ ᱟᱨ ᱵᱟᱝᱠᱷᱟᱱ ᱡᱟᱦᱟᱸᱭ ᱛᱟᱠᱚ ᱚᱲᱟᱜ ᱨᱮᱱ ᱜᱤᱫᱽᱨᱟᱹ ᱠᱚ ᱞᱟᱹᱴᱩ ᱠᱟᱱᱟ ᱠᱚ ᱢᱟᱱᱮ ᱵᱟᱯᱞᱟ ᱩᱢᱮᱨ ᱦᱩᱭ ᱟᱠᱟᱱᱟ ᱾ ᱵᱟᱯᱞᱟ ᱮᱢ ᱦᱩᱭᱩᱜᱼᱟ ᱩᱱᱠᱩ ᱩᱱᱠᱩ ᱠᱚ ᱩᱱᱤ ᱠᱚ ᱢᱮᱛᱟᱭᱟ ᱡᱮ ᱦᱮᱸ ᱟᱞᱮ ᱵᱟᱹᱦᱩ ᱧᱟᱢᱞᱮᱢᱮ ᱥᱮ ᱡᱟᱶᱟᱭ ᱧᱟᱢ ᱟᱞᱮ ᱢᱮ ᱾ ᱟᱫᱚ ᱩᱱᱫᱚ ᱨᱟᱭᱵᱟᱹᱲᱤᱡ ᱫᱚᱭ ᱢᱮᱱᱟ ᱦᱮᱸ ᱯᱷᱟᱞᱱᱟ ᱛᱟᱠᱚ ᱟᱛᱳ ᱨᱮᱱ ᱟᱹᱰᱤ ᱢᱚᱸᱡᱽ ᱠᱩᱲᱤᱧ ᱧᱮᱞ ᱟᱠᱟᱫᱮᱭᱟ ᱥᱮ ᱟᱹᱰᱤ ᱢᱚᱸᱡᱽ ᱡᱟᱶᱟᱭ ᱤᱧ ᱠᱚᱲᱟᱧ ᱧᱮᱞ ᱟᱠᱟᱫᱮᱭᱟ ᱴᱷᱤᱠᱜᱮᱭᱟ ᱾
ᱦᱳᱭ
ᱟᱫᱚ ᱦᱩᱭᱮᱱ ᱛᱮ ᱟᱫᱚ ᱩᱱᱤ ᱠᱟᱛᱷᱟᱭ ᱮᱯᱮᱢ ᱪᱟᱯᱟᱞᱟ ᱾ ᱢᱟᱱᱮ ᱮᱯᱮᱢ ᱪᱟᱯᱞᱟ ᱵᱚᱞᱛᱮ ᱪᱮᱫ ᱠᱚ ᱢᱮᱱᱟ ᱩᱱᱠᱩ ᱠᱩᱲᱤ ᱛᱟᱠᱚᱣᱟ ᱚᱲᱟᱜ ᱩᱱᱠᱩᱭ ᱞᱟᱹᱭ ᱟᱫ ᱠᱚᱣᱟ ᱛᱟᱯᱚᱨᱮ ᱩᱱᱠᱩ ᱴᱷᱮᱱ ᱠᱷᱚᱱ ᱠᱚᱲᱟ ᱛᱟᱠᱚ ᱚᱲᱟᱜ ᱮ ᱥᱮᱱ ᱮᱱᱟ ᱠᱚᱲᱟ ᱛᱟᱠᱚ ᱚᱲᱟᱜ ᱮ ᱞᱟᱹᱭᱟᱫ ᱠᱚᱣᱟ ᱟᱫᱚ ᱟᱫᱚ ᱛᱟᱨᱯᱚᱨᱮᱧ ᱧᱮᱞ ᱧᱮᱯᱮᱞ ᱦᱚᱪᱚ ᱠᱚᱣᱟ
ᱦᱳᱭ ᱚᱱᱠᱟ ᱞᱮᱠᱟ ᱜᱮ ᱡᱟᱦᱟᱸ ᱞᱮᱠᱟᱢ ᱞᱟᱹᱭᱮᱫᱟ ᱚᱱᱠᱟᱜᱮ ᱾
ᱟᱫᱚ ᱟᱢ ᱞᱟᱹᱭᱢᱮ ᱱᱚᱣᱟ ᱨᱮ ᱪᱮᱫ ᱤᱭᱟᱹ ᱛᱟᱢ ᱞᱟᱹᱭᱤᱛᱟᱢ
ᱦᱮᱸ ᱟᱢ ᱡᱟᱦᱟᱸ ᱞᱮᱠᱟᱢ ᱞᱟᱹᱭ ᱠᱮᱫᱟ ᱚᱱᱠᱟ ᱜᱮ ᱟᱫᱚ ᱚᱱᱟ ᱛᱚ ᱨᱟᱭᱵᱟᱨᱟᱜ ᱠᱟᱹᱢᱤ ᱫᱚ ᱯᱳᱭᱞᱳ ᱨᱮᱫᱚ ᱞᱟᱹᱭ ᱜᱟᱱᱚᱜᱼᱟ ᱡᱟᱦᱟᱸᱭ ᱢᱟᱱᱮ ᱦᱚᱯᱚᱱ ᱞᱟᱹᱜᱤᱫ ᱵᱟᱹᱦᱩ ᱧᱟᱢ ᱨᱮᱭᱟᱜ ᱚᱱᱮ ᱡᱟᱹᱨᱩᱲ ᱢᱮᱱᱟᱜ ᱛᱟᱭ ᱠᱷᱟᱱ
ᱦᱮᱸ ᱦᱮᱸ
ᱟᱫᱚ ᱪᱤᱠᱟᱹᱭᱟᱭ ᱡᱮ ᱟᱭᱤᱡ ᱦᱚᱯᱚᱱ ᱵᱟᱹᱦᱩᱣᱟᱭ ᱛᱮ ᱚᱱᱟ ᱞᱟᱹᱜᱤᱫ ᱢᱤᱫᱴᱮᱱ ᱵᱟᱹᱦᱩ ᱧᱟᱢ ᱨᱮᱭᱟᱜ ᱫᱚᱨᱠᱟᱨ ᱟᱫᱚ ᱩᱱᱤ ᱵᱟᱹᱦᱩ ᱫᱚ ᱟᱠᱚ ᱫᱚ ᱰᱟᱭᱨᱮᱠᱴ ᱪᱟᱞᱟᱣ ᱠᱟᱛᱮᱜ ᱫᱚ ᱱᱮᱛᱟᱨ ᱫᱚ ᱚᱱᱠᱟ ᱦᱚᱸ ᱦᱳᱭᱳᱜ ᱠᱟᱱ ᱜᱮᱭᱟ ᱟᱠᱚ ᱛᱮᱜᱮ ᱠᱚ ᱪᱟᱞᱟᱜ ᱠᱟᱱᱟ ᱯᱷᱮᱢᱮᱞᱤ ᱨᱟᱭᱵᱟᱨ ᱵᱟᱝ ᱨᱮᱦᱚᱸ ᱟᱫᱚ ᱠᱚ ᱧᱮᱞ ᱟᱹᱜᱩ ᱠᱟᱛᱮᱜ ᱱᱮᱛᱟᱨ ᱫᱚ ᱡᱩᱜ ᱦᱚᱸ ᱵᱚᱫᱚᱞ ᱟᱠᱟᱱ ᱥᱟᱶᱛᱮ ᱟᱨ ᱟᱹᱨᱤ ᱠᱚᱦᱚᱸ ᱠᱟᱹᱴᱤᱡ ᱦᱟᱱᱛᱮ ᱱᱟᱛᱮᱜ ᱠᱟᱱᱟ ᱴᱚᱴᱷᱟ ᱚᱱᱩᱡᱟᱭᱤ ᱵᱟᱠᱷᱟᱱ ᱫᱚ ᱡᱟᱦᱟᱸ ᱱᱤᱭᱟᱢ ᱠᱟᱱᱟ ᱚᱱᱟ ᱫᱚ ᱦᱩᱭᱩᱜ ᱠᱟᱱᱟ ᱡᱟᱦᱟᱸᱭ ᱢᱤᱫᱴᱮᱱ ᱡᱩᱫᱤ ᱚᱲᱟᱜ ᱨᱮᱱ ᱟᱠᱚᱭᱤᱡ ᱦᱚᱯᱚᱱ ᱠᱚ ᱵᱟᱹᱦᱩᱣᱟᱭ ᱞᱟᱹᱜᱤᱫ ᱟᱫᱚ ᱚᱱᱟ ᱞᱟᱹᱜᱤᱫ ᱢᱤᱫᱴᱮᱱ ᱨᱟᱭᱵᱟᱨ ᱠᱚ ᱥᱟᱵᱤᱭᱟ ᱟᱫᱚ ᱠᱚ ᱢᱮᱛᱟᱭᱟ ᱮᱦᱳ ᱡᱟᱦᱟᱸ ᱠᱚᱨᱮ ᱵᱟᱹᱦᱩ ᱛᱟᱱᱟᱜ ᱥᱤᱲᱤ ᱭᱟᱞᱮᱢᱮ ᱢᱮᱱᱫᱚ ᱥᱤᱲᱤ ᱟᱞᱮ ᱫᱚ ᱢᱮᱱ ᱫᱚ ᱱᱚᱣᱟ ᱦᱚᱸᱠᱚ ᱞᱟᱹᱭ ᱜᱮᱭᱟ ᱡᱮ ᱯᱟᱸᱡᱟ ᱟᱞᱮ ᱢᱮ ᱴᱚᱴᱟ ᱚᱱᱩ ᱡᱟᱭᱤ ᱵᱷᱮᱜᱟᱨ ᱠᱚ ᱨᱚᱲᱟ ᱟᱨᱠᱤ ᱵᱟᱝᱠᱷᱟᱱ ᱡᱤᱱᱤᱥ ᱫᱚ ᱢᱤᱫ ᱜᱮᱭᱟ ᱟᱫᱚ ᱠᱷᱟᱱ ᱨᱟᱭᱵᱟᱨᱤᱡ ᱮ ᱠᱩᱞᱤ ᱠᱚᱣᱟ ᱡᱮ ᱵᱟᱹᱦᱩ ᱯᱮ ᱧᱟᱢᱟ ᱴᱷᱤᱠ ᱜᱮᱭᱟᱧ ᱯᱟᱸᱡᱟ ᱟᱯᱮᱭᱟ ᱟᱫᱚ ᱪᱮᱫ ᱞᱮᱠᱟᱱ ᱠᱚ ᱠᱩᱥᱤ ᱠᱩᱥᱚᱞ ᱵᱮᱯᱟᱨ ᱛᱚ ᱢᱮᱱᱟᱜᱼᱟ ᱡᱮ ᱱᱚᱝᱠᱟᱱ ᱠᱷᱟᱱ ᱫᱚᱞᱮ ᱯᱮᱲᱟᱜᱼᱟ ᱟᱨ ᱵᱟᱝᱠᱷᱟᱱ ᱱᱚᱝᱠᱟ ᱱᱚᱜᱼᱚᱭ ᱱᱚᱝᱠᱟ ᱢᱤᱫ ᱴᱮᱱ ᱠᱟᱛᱷᱟ ᱵᱟᱛᱟ ᱠᱟᱛᱮᱜ ᱜᱮ ᱨᱟᱭᱵᱟᱨ ᱫᱚ ᱚᱱᱠᱟᱱ ᱢᱤᱫ ᱴᱮᱱ ᱫᱟᱭᱤᱛᱛᱚ ᱢᱮᱱᱟᱜ ᱛᱟᱭᱟ ᱡᱟᱦᱟ ᱫᱚ ᱟᱡ ᱟᱹᱰᱤ ᱱᱤᱠᱷᱩᱛ ᱵᱷᱟᱵᱽ ᱛᱮ ᱯᱟᱞᱚᱱ ᱜᱮᱭᱟ ᱧᱮᱞ ᱟᱹᱜᱩ ᱟᱠᱟᱫᱟ ᱵᱚᱱ
ᱦᱳᱭ ᱦᱳᱭ
ᱟᱫᱚ ᱚᱱᱠᱟᱭ ᱠᱩᱞᱤ ᱠᱚᱣᱟ ᱡᱮ ᱪᱮᱫ ᱞᱮᱠᱟᱱ ᱠᱚ ᱟᱫᱚ ᱠᱚᱲᱟ ᱨᱮᱱ ᱟᱯᱟᱛᱮ ᱢᱮᱱᱟᱜ ᱡᱮ ᱦᱚᱜᱼᱚᱭ ᱱᱚᱝᱠᱟᱱ ᱠᱚ ᱯᱟᱸᱡᱟ ᱟᱞᱮ ᱢᱮ ᱟᱨ ᱱᱚᱝᱠᱟᱱ ᱠᱚ ᱠᱚ ᱟᱫᱚ ᱟᱠᱚᱣᱟᱜ ᱠᱩᱥᱤ ᱢᱚᱛᱚ ᱟᱠᱚ ᱩᱱᱠᱩ ᱨᱟᱭᱵᱟᱨ ᱠᱚ ᱢᱮᱛᱟᱭᱟ ᱨᱟᱭᱵᱟᱨ ᱟᱫᱚᱭ ᱢᱮᱱᱟ ᱫᱤᱥᱟᱹ ᱫᱚᱧ ᱠᱚᱜᱮᱭᱟ ᱛᱟᱦᱮᱱ ᱜᱮᱭᱟ
ᱦᱳᱭ ᱦᱳᱭ
ᱟᱫᱚ ᱨᱮᱱ ᱟᱯᱟᱛ ᱢᱮᱛᱟᱭᱟ ᱨᱟᱭᱵᱷᱟᱨ ᱫᱚ ᱟᱢ ᱡᱟᱸᱦᱟ ᱞᱮᱠᱟᱢ ᱞᱟᱹᱭ ᱠᱮᱫᱟ ᱟᱭᱢᱟ ᱡᱟᱭᱜᱟ ᱨᱮᱜᱮ ᱠᱚ ᱫᱟᱲᱟᱱ ᱜᱮᱭᱟ ᱛᱚ ᱟᱫᱚ ᱩᱱᱠᱩ ᱫᱚ ᱚᱱᱟ ᱨᱟᱭᱵᱟᱨ ᱜᱮ ᱛᱚ ᱠᱚ ᱠᱟᱹᱢᱤ ᱟᱫᱚ ᱩᱱᱠᱩ ᱫᱚ ᱠᱚᱲᱟ ᱠᱩᱲᱤ ᱚᱠᱟ ᱠᱚᱨᱮ ᱦᱟᱨᱟ ᱠᱟᱱᱟ ᱠᱚ ᱚᱠᱟ ᱠᱚᱨᱮ ᱵᱟᱯᱞᱟ ᱠᱚ ᱜᱟᱱᱚᱜ ᱠᱟᱱᱟ ᱱᱚᱜᱼᱚ ᱱᱚᱝᱠᱟᱱ ᱠᱚ ᱧᱮᱞ ᱪᱤᱭᱟᱹ ᱠᱟᱠᱚᱣᱟ ᱟᱫᱚ ᱡᱟᱦᱟᱸᱭ ᱡᱟᱸᱦᱟ ᱟᱹᱛᱩ ᱨᱮᱱ ᱦᱚᱭ ᱛᱚ ᱠᱤᱝ ᱵᱟ ᱡᱟᱸᱦᱟ ᱚᱲᱟᱜ ᱨᱮᱱ ᱟᱯᱟᱛ ᱠᱚ ᱠᱤᱝ ᱵᱟ ᱯᱷᱮᱢᱮᱞᱤ ᱨᱮ ᱡᱟᱦᱟᱸᱭ ᱜᱮ ᱚᱱᱠᱟ ᱵᱟᱹᱦᱩ ᱠᱚ ᱠᱚᱣᱟ ᱡᱮ ᱱᱚᱝᱠᱟ ᱢᱤᱫ ᱴᱮᱱ ᱦᱚᱯᱚᱱ ᱱᱤᱧ ᱞᱟᱹᱜᱤᱫ ᱥᱮ ᱱᱚᱝᱠᱟ ᱡᱟᱦᱟᱸ ᱢᱤᱫ ᱴᱮᱱ ᱥᱟᱹᱜᱟᱹᱭ ᱠᱟᱛᱮᱜ ᱡᱮ ᱱᱚᱝᱠᱟ ᱵᱟᱹᱦᱩ ᱞᱮ ᱥᱮ ᱢᱟᱞᱮ ᱟᱹᱜᱩᱭᱟ ᱛᱟᱦᱚᱞᱮ ᱧᱮᱞ ᱟᱞᱮᱢ ᱟᱫᱚ ᱚᱱᱠᱟ ᱞᱮᱠᱟᱛᱮ ᱨᱟᱭᱵᱟᱨᱤᱡ ᱮ ᱢᱮᱛᱟ ᱠᱚᱣᱟ ᱮᱸᱰᱮᱠᱷᱟᱱ ᱠᱟᱛᱮ ᱦᱮᱡ ᱨᱩᱣᱟᱹᱲᱚᱜ ᱤᱱᱟᱹ ᱛᱟᱭᱚᱢ ᱠᱷᱚᱵᱚᱨ ᱤᱧ ᱮᱢᱟ ᱯᱮᱭᱟ ᱟᱫᱚ ᱨᱟᱭᱵᱟᱨᱤᱡ ᱯᱮᱲᱟ ᱚᱲᱟᱜ ᱛᱮ ᱥᱮᱱᱚᱜ ᱟᱭ ᱠᱩᱞᱤ ᱵᱟᱲᱟ ᱠᱚᱣᱟᱭ ᱟᱨ ᱠᱩᱲᱤ ᱚᱲᱟᱜ ᱨᱮᱱᱮ ᱢᱮᱛᱟ ᱠᱚᱣᱟ ᱵᱟᱝ ᱢᱟ ᱯᱮᱲᱟᱹᱧ ᱟᱹᱜᱩ ᱟᱯᱮ ᱭᱟ ᱜᱟᱱᱚᱜ-ᱟ ᱥᱮ ᱵᱟᱝᱟ ᱪᱮᱫ ᱯᱮ ᱢᱮᱱ ᱮᱫᱟ ᱡᱟᱸᱦᱟ ᱚᱲᱟᱜ ᱨᱮ ᱦᱚᱭ ᱛᱚ ᱠᱩᱲᱤᱭ ᱧᱮᱞ ᱠᱟᱫᱮᱭᱟ ᱚᱱᱟ ᱟᱹᱛᱳ ᱨᱮᱱᱮ ᱢᱮᱛᱟ ᱡᱮ ᱱᱚᱝᱠᱟ ᱠᱩᱲᱤᱧ ᱧᱮᱞ ᱟᱠᱟᱫᱮᱭᱟ ᱛᱟᱦᱚᱞᱮ ᱜᱟᱱᱚᱜ ᱟᱥᱮ ᱵᱟᱝ
ᱦᱳᱭ ᱦᱳᱭ
ᱠᱚ ᱨᱚᱲ ᱨᱩᱣᱟᱹᱲᱟ ᱩᱱᱠᱩ ᱦᱚᱸ ᱞᱟᱹᱭ ᱟᱠᱚ ᱪᱮᱫ ᱠᱚ ᱞᱟᱹᱭᱼᱟ ᱪᱮᱫ ᱞᱮᱠᱟᱱ ᱯᱮᱲᱟ ᱦᱳ ᱟᱫᱚ ᱟᱨ ᱡᱟᱸᱦᱟ ᱞᱮᱠᱟᱱ ᱜᱮᱛᱚ ᱚᱱᱠᱟ ᱫᱚ ᱵᱟᱝ ᱜᱟᱱᱚᱜᱼᱟ ᱛᱚ ᱡᱮ ᱢᱤᱫ ᱴᱮᱱ ᱠᱩᱥᱤ ᱠᱩᱥᱟᱹᱞ ᱵᱮᱯᱟᱨ ᱛᱚ ᱢᱮᱱᱟᱜᱼᱟ ᱟᱯᱱᱟᱨᱟᱜ ᱨᱮᱦᱚ ᱡᱮ ᱱᱚᱝᱠᱟ ᱠᱷᱟᱱ ᱫᱚ ᱜᱟᱱᱚᱜᱼᱟ ᱱᱚᱝᱠᱟ ᱠᱷᱟᱱ ᱫᱚ ᱵᱟᱝ ᱜᱟᱱᱚᱜᱼᱟ ᱟᱫᱚ ᱠᱩᱲᱤ ᱢᱮᱱ ᱫᱚ ᱡᱟᱦᱟᱸ ᱞᱮᱠᱟᱱ ᱮᱢ ᱮᱢ ᱠᱮᱫᱮᱭᱟ ᱚᱱᱠᱟᱱ ᱠᱟᱛᱷᱟ ᱫᱚ ᱵᱟᱝ ᱛᱚ ᱠᱩᱲᱤ ᱚᱲᱟᱜ ᱨᱮᱱ ᱦᱚᱸ ᱢᱤᱫ ᱴᱮᱱ ᱧᱮᱞ ᱧᱮᱯᱮᱞ ᱠᱟᱛᱮᱜ ᱵᱟᱯᱞᱟ ᱥᱮ ᱫᱩᱣᱟᱹᱨ ᱵᱟᱯᱞᱟ ᱥᱮ ᱥᱟᱨ ᱥᱟᱹᱜᱩᱱ ᱠᱟᱛᱮᱫ ᱥᱟᱨ ᱟᱨ ᱥᱟᱹᱜᱩᱱ ᱠᱟᱛᱮ ᱢᱮᱱ ᱫᱚ ᱡᱚᱛᱚ ᱣᱟᱜ ᱮᱠᱫᱚᱢ ᱵᱩᱡᱷᱟᱹᱣ ᱠᱟᱛᱮᱫ ᱥᱮ ᱵᱟᱲᱟᱭ ᱠᱟᱛᱮᱫ ᱡᱟᱸᱦᱟ ᱟᱨᱠᱤ
ᱢᱟᱱᱮ ᱡᱷᱚᱛᱚᱣᱟᱜ ᱢᱟᱱᱮ ᱵᱟᱱᱟᱨ ᱯᱟᱦᱟᱴᱟ ᱥᱮᱫ ᱠᱷᱚᱱᱟᱜ ᱨᱟᱹᱡᱤ ᱛᱟᱦᱮᱱ ᱥᱮ ᱵᱟᱱᱟᱨ ᱯᱟᱦᱟᱴᱟ ᱨᱮᱱᱟᱜ ᱡᱟᱦᱟᱸ ᱟᱻ ᱢᱤᱫ ᱴᱮᱱ ᱤᱭᱟᱹ ᱢᱟᱱᱮ ᱠᱩᱥᱤ ᱠᱩᱥᱟᱹᱞ ᱛᱟᱦᱮᱱᱟ ᱵᱟᱰᱟᱭ ᱛᱮᱱᱟᱜ ᱡᱚᱛᱚ ᱡᱚᱛᱚ ᱠᱤᱪᱷᱩ ᱵᱟᱰᱟᱭ ᱠᱟᱛᱮᱜ ᱱᱚᱝᱠᱟᱱ ᱢᱤᱫ ᱴᱮᱱ ᱛᱟᱨᱯᱚᱨ ᱟᱨᱦᱚᱸ ᱢᱤᱫ ᱦᱮᱸ ᱛᱟᱨᱯᱚᱨ ᱟᱨᱦᱚᱸ ᱢᱤᱫ ᱡᱟᱹᱛ ᱨᱮᱱ ᱚᱝᱠᱟ ᱫᱚ ᱵᱟ ᱵᱟᱯᱞᱟ ᱵᱟᱝ ᱦᱩᱭᱩᱜ ᱜᱮᱭᱟ ᱥᱮ ᱛᱚ ᱚᱱᱟ ᱠᱚ ᱦᱚᱸ ᱡᱚᱛᱚ ᱠᱩᱞᱤ ᱠᱩᱯᱩᱞᱤ ᱠᱟᱛᱮᱜ ᱵᱟᱰᱟᱭ ᱠᱟᱛᱮᱜ ᱮᱠᱫᱚᱢ
ᱦᱳᱭ ᱦᱳᱭ ᱟᱵᱚᱣᱟᱜ ᱟᱵᱚ ᱟᱵᱚᱣᱟᱜ ᱫᱚ ᱟᱨᱦᱚᱸ ᱱᱚᱝᱠᱟ ᱦᱚᱸ ᱢᱮᱱᱟᱜᱼᱟ ᱡᱮ ᱢᱤᱫᱴᱮᱱ ᱯᱟᱹᱨᱤᱥ ᱨᱮ ᱵᱟᱵᱚᱱ ᱵᱟᱯᱞᱟᱜᱼᱟ ᱟᱨ ᱟᱨ ᱱᱚᱝᱠᱟ ᱢᱟᱱᱰᱤ ᱟᱨ ᱠᱤᱥᱠᱩ ᱢᱩᱫᱽᱨᱮ ᱵᱟᱯᱞᱟ ᱵᱟᱝ ᱦᱩᱭᱩᱜ ᱜᱮᱭᱟ ᱴᱩᱰᱩ ᱵᱮᱥᱨᱟ ᱠᱚ ᱢᱩᱨᱮ ᱵᱟᱯᱞᱟ ᱦᱚᱸᱜᱼᱚ ᱱᱚᱝᱠᱟ ᱟᱹᱨᱤ ᱠᱚ ᱢᱮᱱᱟᱜ ᱛᱟᱵᱚᱱᱟ ᱥᱮ ᱱᱤᱭᱚᱢ ᱠᱚ ᱢᱮᱱᱟᱜ ᱛᱟᱵᱚᱱᱟ ᱟᱫᱚ ᱚᱱᱟ ᱠᱚ ᱠᱷᱟᱹᱛᱤᱨ ᱛᱮ ᱠᱩᱞᱤ ᱵᱟᱲᱟ ᱫᱚ ᱵᱮᱥ
ᱵᱮᱥ ᱜᱮ ᱮᱠᱫᱚᱢ
ᱟᱫᱚ ᱚᱱᱟ ᱠᱚ ᱤᱫᱤ ᱟᱹᱜᱩ ᱞᱟᱹᱜᱤᱫ ᱜᱮ ᱩᱱᱤ ᱨᱟᱭᱵᱟᱨ ᱫᱚᱠᱚ ᱥᱟᱵᱮᱭᱟ
ᱥᱟᱵ
ᱟᱫᱚ ᱡᱟᱦᱟᱸᱭ ᱞᱟᱹᱭ ᱠᱮᱫ ᱠᱩᱲᱤ ᱚᱲᱟᱜ ᱨᱮᱱ ᱠᱚ ᱠᱩᱞᱤ ᱮᱭᱟ ᱡᱮ ᱨᱟᱭᱵᱟᱨᱤᱡ ᱠᱚ ᱠᱩᱞᱤ ᱮᱭᱟ ᱡᱮ ᱪᱮᱫ ᱞᱮᱠᱟᱱ ᱯᱮᱲᱟ ᱟᱫᱚ ᱨᱟᱭᱵᱟᱨ ᱫᱚ ᱢᱮᱛᱟ ᱠᱚᱣᱟ ᱠᱩᱲᱤ ᱚᱲᱟᱜ ᱨᱮᱱ ᱵᱚᱛᱚᱨ ᱫᱚ ᱟᱞᱚᱯᱮ ᱵᱚᱛᱚᱨᱚᱜᱼᱟ ᱱᱟᱯᱟᱭ ᱜᱮᱭᱟ ᱠᱚ ᱟᱫᱚ ᱞᱟᱹᱭ ᱯᱷᱩᱴᱟᱹᱣ ᱟᱠᱚᱣᱟ ᱟᱨᱠᱤ ᱞᱟᱹᱭ ᱵᱩᱡᱷᱟᱹᱣ ᱟᱠᱚᱣᱟ ᱡᱮ ᱱᱚᱝᱠᱟ ᱱᱚᱝᱠᱟ ᱠᱚ ᱯᱮᱲᱟ ᱟᱨ ᱱᱩᱠᱩ ᱱᱚᱰᱮ ᱨᱮᱱ
ᱱᱚᱰᱮ ᱨᱮᱱ
ᱟᱫᱚ ᱩᱱᱠᱩ ᱦᱚᱸ ᱠᱩᱥᱤ ᱠᱩᱥᱟᱹᱞ ᱛᱟᱦᱮᱸᱱ ᱠᱷᱟᱱ ᱛᱟᱠᱚ ᱟᱫᱚ ᱠᱚ ᱩᱱᱠᱩ ᱞᱮ ᱦᱮᱸ ᱛᱟᱦᱚᱞᱮ ᱠᱟᱛᱷᱟ ᱠᱚᱢ ᱥᱮ ᱟᱹᱜᱩ ᱠᱚᱢ ᱟᱫᱚ ᱩᱱᱠᱩ ᱦᱚᱸᱠᱚ ᱢᱮᱛᱟ ᱫᱮ ᱠᱷᱟᱱ ᱛᱟᱦᱚᱞᱮ ᱢᱮᱛᱟ ᱠᱚ ᱠᱷᱟᱱ ᱴᱷᱤᱠ ᱴᱷᱤᱠ ᱞᱟᱹᱭ ᱯᱮ ᱛᱟᱦᱞᱮ ᱮᱸᱰᱮᱠᱷᱟᱱ ᱯᱮᱲᱟᱧ ᱟᱹᱜᱩᱣᱟᱯᱮ ᱟᱫᱚ ᱩᱱᱠᱩ ᱦᱚᱸ ᱨᱟᱡᱤ ᱡᱚᱫᱤ ᱠᱚ ᱛᱟᱦᱮᱸᱱ ᱠᱷᱟᱱ ᱫᱚ ᱟᱫᱚ ᱩᱱᱤ ᱦᱚᱸ ᱟᱫᱚ ᱠᱚᱲᱟ ᱚᱲᱟᱜ ᱛᱮ ᱪᱟᱞᱟᱜᱼᱟ ᱩᱱᱠᱩ ᱠᱚ ᱟᱫᱚ ᱱᱚᱣᱟ ᱠᱚᱛ ᱞᱟᱹᱭ ᱵᱩᱡᱷᱟᱹᱣ ᱟᱠᱚᱣᱟ ᱱᱚᱰᱮ ᱨᱮᱱ ᱱᱩᱠᱩ ᱠᱟᱱᱟ ᱠᱚ ᱟᱨ ᱱᱚᱝᱠᱟ ᱛᱟᱠᱚ ᱵᱮᱯᱟᱨ
ᱦᱳᱭ
ᱟᱫᱚ ᱱᱚᱣᱟ ᱫᱚ ᱢᱟᱨᱟᱝ ᱞᱮᱠᱷᱟᱱ ᱟᱹᱰᱤ ᱵᱷᱟᱵᱛᱮ ᱢᱟᱨᱟᱝ ᱵᱷᱟᱵ ᱛᱮᱜᱮ ᱞᱟᱹᱭ ᱜᱟᱱᱚᱜᱼᱟ ᱟᱫᱚ ᱢᱮᱱᱠᱷᱟᱱ ᱱᱚᱣᱟ ᱡᱩᱫᱤ ᱨᱟᱭᱵᱟᱨᱟᱜ ᱮᱱᱮᱢ ᱫᱚ ᱟᱹᱰᱤ ᱟᱭᱢᱟ ᱢᱟᱨᱟᱝ ᱜᱮᱭᱟ ᱛᱚ
ᱦᱳᱭ ᱦᱳᱭ ᱟᱹᱰᱤ ᱢᱟᱨᱟᱝ ᱮᱱᱮᱢ ᱜᱮᱭᱟ ᱛᱟᱨᱯᱚᱨᱮ ᱦᱚᱪᱪᱷᱮ ᱠᱤᱱᱟ ᱡᱮ ᱟᱵᱟᱨ ᱱᱚᱝᱠᱟ ᱤᱭᱟᱹ ᱪᱮᱫ ᱠᱚ ᱢᱮᱱᱟ ᱦᱮᱸ ᱛᱟᱨᱯᱚᱨ ᱨᱟᱭᱵᱟᱨᱟᱜ ᱢᱤᱫᱴᱮᱱ ᱤᱭᱟᱹ ᱦᱚᱸ ᱛᱟᱦᱮᱸᱱ ᱛᱟᱭᱟ ᱢᱟᱱᱮ ᱪᱮᱫ ᱤᱧ ᱢᱮᱛᱟᱢᱟ ᱩᱱᱤ ᱨᱟᱭᱵᱟᱨ ᱫᱟᱭ ᱥᱮ ᱟᱫᱚ ᱨᱟᱭᱵᱟᱨᱤᱡ ᱠᱚ ᱢᱮᱛᱟᱭᱟ ᱡᱮ ᱟᱢ ᱫᱚ ᱟᱞᱚᱢ ᱪᱤᱱᱛᱟᱹ ᱫᱚ ᱟᱞᱚᱢ ᱪᱤᱱᱛᱟᱹᱭᱟ ᱟᱢ ᱫᱚ ᱵᱟᱯᱞᱟ ᱜᱚᱴᱟᱣ ᱟᱞᱮᱢᱮ ᱡᱟᱢᱟᱭ ᱥᱮ ᱵᱟᱹᱦᱩ ᱯᱟᱸᱡᱟ ᱟᱞᱮ ᱢᱮ ᱟᱢᱟᱜ ᱜᱚᱱᱚᱝ ᱫᱚ ᱦᱟᱸᱜ ᱴᱷᱤᱠ ᱞᱮ ᱮᱢᱟ ᱢᱟ ᱩᱱᱤᱭᱟᱜ ᱦᱚᱸᱛᱚ ᱢᱤᱫᱴᱮᱱ ᱜᱚᱱᱚᱝ ᱛᱟᱦᱮᱸᱱ ᱛᱟᱭᱟ ᱥᱮ ᱨᱟᱭᱵᱟᱨ ᱫᱟᱭ ᱵᱟᱝᱠᱤ
ᱦᱳᱭ ᱦᱳᱭ ᱮᱠᱫᱚᱢ ᱴᱷᱤᱠ
ᱩᱱᱤᱭᱟᱜ ᱢᱤᱫᱴᱮᱱ ᱯᱟᱣᱱᱟ ᱛᱟᱦᱮᱸᱱ ᱛᱟᱭᱟ ᱪᱮᱫᱟᱜ ᱵᱟᱝ ᱪᱮᱫᱟᱜ ᱜᱮ ᱵᱟ ᱵᱟᱝ ᱛᱟᱦᱮᱸᱱ ᱛᱟᱭᱟ ᱩᱱᱤ ᱱᱚᱸᱰᱮᱭ ᱪᱟᱞᱟᱜ ᱠᱟᱱᱟ ᱱᱚᱰᱮ ᱠᱷᱚᱱ ᱦᱟᱸᱰᱮᱭ ᱪᱟᱞᱟᱜ ᱠᱟᱱᱟ ᱟᱨᱦᱚᱸᱭ ᱦᱟᱸᱰᱮᱭ ᱠᱟᱛᱷᱟᱭ ᱮᱫᱟ ᱠᱟᱛᱷᱟ ᱠᱟᱛᱮᱜ ᱟᱵᱟᱨ ᱦᱟ ᱮᱠᱷᱚᱱ ᱠᱟᱛᱷᱟ ᱴᱷᱤᱠ ᱠᱟᱛᱮ ᱟᱵᱟᱨ ᱱᱚᱸᱰᱮᱭ ᱦᱤᱡᱩᱜ ᱠᱟᱱᱟ ᱢᱟᱱᱮ ᱠᱩᱲᱤ ᱚᱲᱟᱜ ᱪᱟᱞᱟᱜ ᱠᱟᱱᱟᱭ ᱛᱟᱨᱯᱚᱨ ᱠᱚᱲᱟ ᱚᱲᱟᱜ ᱪᱟᱞᱟᱜ ᱠᱟᱱᱟᱭ ᱚᱱᱠᱟ ᱦᱟᱸᱰᱮ ᱱᱟᱰᱮ ᱪᱟᱞᱟᱣ ᱪᱟᱞᱟᱣ ᱠᱟᱛᱮᱜ ᱟᱫᱚ ᱩᱱᱤ ᱦᱚᱸᱛᱚ ᱢᱤᱫᱴᱮᱱ ᱤᱭᱟᱹ ᱫᱚ ᱢᱮᱱᱟᱜ ᱛᱟᱭᱟ ᱞᱟᱸᱜᱟ ᱢᱮᱱᱟᱜ ᱛᱟᱭᱟ ᱥᱮ ᱢᱟᱱᱮ ᱤᱭᱟᱹ ᱦᱚᱸ ᱢᱮᱱᱟᱜ ᱛᱟᱭᱟ ᱠᱷᱚᱨᱚᱪ ᱠᱩᱦᱚᱸ ᱢᱮᱱᱟᱜ ᱛᱟᱭᱟ ᱵᱟᱝᱥᱮ ᱟᱨ ᱢᱤᱫᱴᱮᱱ ᱱᱚᱣᱟ ᱫᱚ ᱟᱵᱩᱣᱟᱜ ᱥᱚᱢᱟᱡ ᱨᱮ ᱥᱮ ᱟᱵᱚᱣᱟᱜ ᱥᱚᱢᱟᱡᱽ ᱨᱮᱜᱮᱧ ᱧᱮᱞ ᱟᱠᱟᱫᱟ ᱢᱟᱱᱮ ᱢᱤᱫᱴᱮᱱ ᱢᱤᱫ ᱫᱤᱱ ᱟᱹᱨᱤ ᱢᱮᱱᱟᱜᱼᱟ ᱱᱚᱣᱟ ᱫᱚ ᱡᱮ ᱨᱟᱭᱵᱟᱨᱟᱜ ᱫᱚ ᱢᱤᱫᱴᱮᱱ ᱯᱟᱣᱱᱟ ᱛᱟᱦᱮᱱ ᱛᱟᱭ ᱜᱮᱭᱟ ᱩᱱᱤ ᱫᱚ ᱱᱤᱱᱟᱹᱜ ᱯᱟᱣᱱᱟ ᱛᱟᱭᱟᱭ ᱱᱤᱱᱟ. ᱜ ᱦᱟᱛᱟᱣᱟᱭ ᱱᱤᱱᱟ. ᱜ ᱱᱚᱣᱟ ᱨᱟᱭᱵᱟᱨ ᱠᱟᱹᱢᱤᱭ ᱠᱚᱨᱟᱣ ᱞᱮᱠᱷᱟᱱ ᱵᱟᱝ ᱥᱮ
ᱦᱳᱭ ᱦᱳᱭ ᱵᱮᱥ ᱮᱠᱫᱚᱢ ᱴᱷᱤᱠ ᱴᱷᱤᱠᱮᱢ ᱞᱟᱹᱭ ᱠᱟᱜ ᱚᱱᱟᱱᱟ ᱴᱷᱤᱠ ᱚᱱᱠᱟ ᱜᱮ
ᱟᱪᱪᱷᱟ ᱦᱳᱭ ᱛᱚᱵᱮ ᱢᱟ
ᱦᱳᱭ